ᱴᱷᱤᱜ ᱜᱮ
ᱦᱩᱸ ᱪᱮᱫ ᱠᱚᱯᱮ ᱪᱤᱠᱟᱹ ᱵᱟᱲᱟᱭᱫᱟ?
ᱪᱮᱫ ᱦᱚᱸ ᱵᱟᱝᱟ ᱱᱚᱜᱼᱚᱭ ᱱᱤᱛᱚᱜ ᱫᱚ ᱨᱩᱢ, ᱨᱩᱢ ᱠᱚᱨᱮᱜ ᱜᱮ ᱢᱮᱱᱟᱜ ᱟᱠᱟᱫ ᱞᱮᱭᱟ᱾
ᱟᱪᱪᱷᱟ᱾ ᱨᱚᱲ ᱠᱚ ᱴᱷᱤᱠ-ᱴᱷᱟᱠ ᱟᱡᱚᱢᱚᱜ ᱠᱟᱱ ᱛᱟᱹᱞᱤᱧᱟ ᱛᱚ?
ᱦᱳᱭ ᱦᱳᱭ ᱱᱟᱯᱟᱭ ᱜᱮ᱾
ᱱᱟᱯᱟᱭ ᱜᱮ ᱦᱮᱱᱟᱜ ᱵᱮᱱᱟ ᱛᱟᱦᱚᱞᱮ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱠᱟᱫ ᱞᱤᱧᱟᱹ᱾ᱟᱯᱮ ᱠᱚᱜᱮ ᱪᱮᱫ ᱞᱮᱠᱟ ᱢᱮᱱᱟᱜ ᱵᱟᱲᱟ ᱟᱠᱟᱫ ᱯᱮᱭᱟ?
ᱦᱮᱸ ᱟᱹᱞᱤᱧ ᱦᱚᱸ ᱱᱟᱯᱟᱭ ᱜᱮ ᱦᱮᱱᱟᱜ ᱞᱤᱧᱟ, ᱟᱨ ᱡᱚᱢ ᱠᱚ ᱦᱩᱭᱱᱟ ᱥᱮ ᱵᱟᱝᱟ ᱠᱟ
ᱦᱳᱭ ᱡᱚᱢ ᱠᱚᱫᱚ ᱦᱩᱭᱳ ᱵᱟᱲᱟᱭᱮᱱᱟ ᱠᱟᱹᱴᱤᱡ ᱮᱱᱟᱱ ᱧᱚᱜ ᱨᱮᱜᱮ᱾
ᱛᱟᱦᱚᱞᱮ ᱫᱟᱜ ᱡᱟᱹᱲᱤ ᱫᱚ ᱪᱮᱜᱠᱟ ᱛᱮᱦᱮᱧ ᱫᱚ ᱦᱩᱭᱱᱟ ᱚᱱᱛᱮ?
ᱫᱟᱜ ᱡᱟᱹᱲᱤ ᱫᱚ ᱠᱟᱹᱴᱤᱡ ᱛᱮᱦᱮᱧ ᱫᱚ ᱵᱟᱭ ᱫᱟᱜ ᱟᱠᱟᱜᱼᱟ ᱥᱮ ᱛᱮᱦᱤᱧ ᱫᱚ ᱦᱚᱞᱟᱱᱚᱜ ᱫᱟᱜ ᱵᱟᱲᱟ ᱠᱟᱜᱼᱟ ᱢᱤᱫ ᱜᱷᱟᱹᱲᱤᱡ,
ᱟᱨ ᱛᱤᱦᱤᱧ ᱠᱚᱫᱚ ᱵᱟᱭ ᱫᱟᱜ ᱠᱟᱜ-ᱟᱭ, ᱟᱯᱮ ᱥᱮᱱ ᱜᱮ ᱪᱮᱫ ᱞᱮᱠᱟ ᱫᱟᱜ ᱵᱟᱲᱟ ᱠᱮᱫᱼᱟ ᱥᱮ ᱵᱟᱝᱟ?
ᱵᱟᱝ ᱜᱮ ᱜᱚᱢᱠᱮ ᱟᱞᱮ ᱥᱮᱱ ᱦᱚᱸ ᱵᱟᱭ ᱫᱟᱜ ᱞᱮᱫᱼᱟ᱾ ᱨᱤᱢᱤᱞ ᱵᱟᱲᱟ ᱠᱮᱜᱼᱟ ᱛᱟᱨᱟᱥᱤᱧ ᱢᱟ, ᱟᱨ ᱢᱚᱱᱮ ᱦᱩᱭ ᱞᱮᱱᱟ ᱫᱟᱜᱟᱭ, ᱞᱮᱠᱤᱱ ᱵᱟᱭ ᱫᱟᱜ ᱞᱮᱜ-ᱟ᱾
ᱦᱮᱸ ᱟᱪᱪᱷᱟ᱾
ᱫᱟᱜ ᱡᱟᱹᱲᱤ ᱦᱚᱸ ᱵᱮᱥᱴᱷᱤᱠ ᱵᱟᱝ ᱦᱩᱭᱩᱜ ᱠᱟᱱᱟ, ᱟᱨ ᱪᱟᱥᱼᱵᱟᱥ ᱠᱚ ᱱᱚᱝᱠᱟ ᱛᱮ ᱪᱤᱠᱟᱹᱛᱮ ᱦᱩᱭᱩᱜᱼᱟ ᱜᱚᱝᱠᱮ ᱜᱚᱢᱠᱮ ᱪᱟᱥᱵᱟᱥ ᱫᱚ ᱛᱟᱦᱚᱞᱮ ᱛᱤᱱᱟᱹᱜ ᱡᱷᱟᱹᱞ ᱦᱩᱭᱱᱟ?
ᱟᱞᱮ ᱥᱮᱱ ᱫᱚ ᱱᱚᱜ ᱚᱭ ᱠᱟᱹᱴᱤᱡ ᱢᱤᱫ ᱥᱚᱯᱛᱟᱦ ᱯᱚᱨᱮ ᱠᱷᱚᱱ ᱞᱮ ᱨᱚᱦᱚᱭ ᱤᱫᱤᱭᱮᱫᱼᱟ
ᱟᱪᱷᱟ
ᱟᱞᱮ ᱥᱮᱱ ᱫᱚ ᱱᱚᱜᱼᱚᱭ ᱪᱮᱫ ᱦᱟᱸᱜ ᱞᱤᱧ ᱢᱮᱱᱟ ᱟᱞᱮ ᱥᱮᱱ ᱫᱚ ᱞᱟᱦᱟ ᱠᱷᱚᱱᱟᱜ ᱜᱮ ᱫᱟᱜ ᱤᱫᱤ ᱠᱮᱜᱼᱟ ᱥᱮ ᱚᱱᱟ ᱤᱭᱟᱹᱛᱮ ᱠᱟᱹᱴᱤᱡ ᱞᱮ ᱞᱟᱦᱟ ᱧᱚᱜ ᱟᱠᱟᱱᱟ
ᱦᱩᱸ ᱛᱟᱦᱚᱞᱮ ᱚᱠᱟ ᱫᱤᱥᱚᱢ ᱟᱹᱵᱤᱱ ᱫᱚ
ᱟᱹᱞᱤᱧ ᱫᱚ ᱚᱱᱮ ᱡᱟᱦᱟᱸ ᱫᱚ ᱥᱤᱫᱩ ᱠᱟᱹᱱᱦᱩ ᱥᱮ ᱥᱟᱢ ᱯᱟᱨᱜᱟᱱᱟ ᱩᱱᱠᱩ ᱠᱚ ᱚᱠᱟ ᱡᱟᱭᱜᱟ ᱨᱮᱱ ᱠᱟᱱᱟ ᱠᱚ ᱚᱱᱟ ᱡᱟᱭᱜᱟ ᱨᱮᱱ ᱠᱟᱱᱟᱞᱮ
ᱟᱪᱪᱷᱟ ᱜᱚᱢᱠᱮ ᱟᱞᱮ ᱥᱮᱫ ᱢᱟ ᱱᱚᱜᱼᱚᱭ ᱛᱚᱞᱟ ᱜᱤᱰᱤ ᱠᱚ ᱪᱟᱹᱞᱩ ᱠᱟᱱᱟ ᱛᱟᱯᱚᱨᱮ ᱱᱚᱜᱼᱚ ᱱᱚᱝᱠᱟ ᱫᱟᱜ ᱦᱚᱸ ᱵᱟᱭ ᱫᱟᱜ ᱞᱮᱠᱷᱟᱱ ᱪᱟᱥ ᱦᱚᱸ ᱪᱤᱠᱟ ᱠᱟᱛᱮ ᱨᱚᱦᱚᱭ ᱦᱚ. ᱥᱴᱟᱴ ᱦᱩᱭᱩᱜᱼᱟ
ᱦᱳᱭ ᱦᱳᱭ ᱫᱟᱜ ᱫᱟᱜ ᱨᱮᱱᱟᱜ ᱜᱮᱥᱮ ᱯᱨᱚᱵᱽᱞᱮᱢ ᱫᱚ ᱢᱮᱱᱟᱜ ᱠᱟᱜᱼᱟ ᱫᱟᱜ ᱵᱟᱝ ᱡᱟᱹᱲᱤ ᱞᱮᱠᱷᱟᱱ ᱚᱠᱟ ᱠᱷᱚᱱᱟᱜ ᱮᱢ ᱪᱤᱠᱟᱹᱭᱟ?
ᱦᱮᱸ ᱜᱚᱝᱠᱮ
ᱦᱮᱸ ᱦᱮᱸ ᱟᱞᱮ ᱥᱮᱱ ᱫᱚ ᱠᱟᱹᱴᱤᱡ ᱢᱟᱲᱟᱝ ᱠᱷᱚᱱᱟᱜ ᱡᱟᱹᱲᱤ ᱥᱮᱫᱟᱜ ᱚᱱᱟᱛᱮ ᱠᱟᱹᱴᱤᱡ ᱞᱮ ᱞᱟᱦᱟ ᱧᱚᱜ ᱟᱠᱟᱱᱟ
ᱟᱪᱪᱷᱟ ᱟᱞᱮ ᱥᱮᱱ ᱱᱚᱣᱟ ᱥᱮᱨᱢᱟ ᱨᱮ ᱫᱟᱜ ᱵᱷᱚᱨᱥᱟ ᱨᱮᱜᱮ ᱪᱟᱥ ᱠᱚᱢᱟ
ᱟᱞᱮ ᱥᱮᱫ ᱦᱚᱸ ᱚᱱᱠᱟᱜᱮ ᱥᱮᱨᱢᱟ ᱫᱟᱜ ᱵᱟᱝ ᱦᱮᱡ ᱞᱮᱱᱠᱷᱟᱱ ᱪᱟᱥᱟ ᱵᱟᱝ ᱦᱩᱭᱩᱜᱼᱟ ᱟᱞᱮ ᱥᱮᱱ ᱫᱚ ᱥᱮᱨᱢᱟ ᱫᱟᱜ ᱡᱟᱹᱲᱤ ᱞᱮᱠᱷᱟᱱ ᱜᱮᱞᱮ ᱪᱟᱥᱟᱭᱟ ᱟᱨ ᱵᱟᱝᱠᱷᱟᱱ ᱫᱚ ᱵᱟᱞᱮ ᱪᱟᱥᱟ ᱫᱟᱲᱮᱭᱟᱜᱼᱟ ᱪᱮᱫᱟᱜ ᱥᱮ ᱟᱞᱮᱥᱮᱱ ᱫᱚ ᱵᱟᱝ ᱫᱚ ᱜᱟᱰᱟ ᱢᱮᱱᱟᱜ ᱟᱠᱟᱫ ᱵᱟᱝ ᱫᱚ ᱰᱟᱹᱰᱤ ᱢᱮᱱᱟᱜ ᱟᱠᱟᱫ ᱵᱟᱝ ᱫᱚ ᱠᱩᱧ ᱢᱮᱱᱟᱜ ᱟᱠᱟᱫ ᱥᱮᱨᱢᱟ ᱡᱟᱹᱲᱤ ᱫᱟᱜ ᱛᱮᱜᱮᱞᱮ ᱪᱟᱥᱚᱜ ᱠᱟᱱᱟ ᱥᱮ
ᱟᱪᱪᱷᱟ ᱟᱞᱮ ᱥᱮᱱ ᱦᱚᱸ ᱜᱚᱢᱠᱮ ᱚᱱᱠᱟᱜᱮ ᱫᱟᱜ ᱨᱮᱭᱟᱜ ᱠᱟᱹᱡ ᱥᱚᱢᱚᱥᱥᱟ ᱦᱮᱱᱟᱜ ᱜᱮᱭᱟ ᱠᱚᱝᱠᱨ ᱛᱟᱦᱞᱮ ᱪᱟᱥᱵᱟᱥ ᱢᱟ ᱱᱚᱝᱠᱟ ᱟᱵᱚ ᱥᱮᱱ ᱢᱟ ᱫᱟᱜ ᱡᱟᱹᱲᱤ ᱵᱷᱚᱨᱥᱟ ᱨᱮᱜᱮ
ᱟᱯᱮᱥ ᱟᱵᱚ ᱥᱮᱱ ᱫᱚ ᱱᱚᱜᱼᱚ ᱱᱚᱝᱠᱟᱜᱮ ᱢᱮᱱᱟᱜ ᱟᱠᱟᱜᱼᱟ ᱪᱮᱫᱟᱜ ᱥᱮ ᱟᱵᱚ ᱥᱟᱱᱟᱢ ᱟᱵᱚ ᱥᱮᱱ ᱫᱚ ᱵᱟᱝ ᱫᱚ ᱡᱟᱦᱟᱱ ᱯᱟᱭᱤᱯ ᱠᱚ ᱵᱟᱹᱭᱥᱟᱹᱣ ᱟᱠᱟᱫ ᱵᱚᱱᱟ ᱵᱟᱝ ᱫᱚ ᱪᱮᱫ ᱡᱟᱦᱟᱱᱟᱜ ᱚᱱᱠᱟᱱ ᱪᱟᱥᱟᱭ ᱨᱮᱱᱟᱜ ᱥᱩᱵᱤᱫᱷᱟ ᱡᱟᱦᱟᱱᱟᱜ ᱮᱢ ᱟᱠᱟᱫ ᱵᱚᱱ ᱡᱟᱦᱟᱱᱟᱜ ᱪᱮᱫ ᱦᱚᱸ ᱵᱟᱠᱚ ᱮᱢ ᱟᱠᱟᱫ ᱵᱚᱱᱟ ᱪᱮᱫᱟᱜ ᱥᱮ ᱱᱤᱡᱚᱨ ᱚᱠᱟ ᱪᱟᱸᱫᱚ ᱵᱟᱭ ᱢᱮᱱ ᱞᱮᱠᱷᱟᱱ ᱫᱟᱜ ᱡᱟᱹᱲᱤᱭᱟ ᱵᱟᱝᱠᱷᱟᱱ ᱫᱚ ᱵᱟᱝ ᱚᱱᱟ ᱚᱠᱛᱚ ᱜᱮ ᱡᱟᱦᱟᱱᱟᱜ ᱵᱚᱱ ᱠᱚᱨᱟᱣᱮᱫᱼᱟ ᱚᱱᱟᱴᱟᱝ ᱜᱮ ᱦᱩᱭᱩᱜ ᱠᱟᱱᱟ ᱟᱨ ᱵᱟᱝᱠᱷᱟᱱ ᱫᱚ ᱵᱟᱝ
ᱦᱮᱸ ᱜᱚᱢᱠᱮ ᱟᱵᱚ ᱢᱟ ᱟᱨ ᱪᱟᱹᱥᱤ ᱜᱮ ᱟᱵᱚ ᱥᱟᱱᱛᱟᱲ ᱢᱟ ᱪᱟᱥ ᱛᱮᱜᱮ ᱵᱷᱚᱨᱥᱟ ᱟᱵᱚᱣᱟᱜ ᱢᱟ ᱪᱟᱥᱼᱵᱟᱥ ᱠᱚᱜᱮ ᱵᱷᱟᱹᱜᱤ ᱞᱮᱠᱟ ᱵᱟᱝ ᱦᱩᱭ ᱞᱮᱱᱠᱷᱟᱱ ᱪᱮᱠᱟ ᱟᱨ ᱦᱚᱸ
ᱦᱮᱸ
ᱟᱪᱪᱷᱟ ᱜᱚᱝᱠᱮ ᱱᱚᱜᱼᱚᱭ ᱡᱮ ᱪᱟᱥ ᱪᱟᱥ ᱨᱚᱦᱚᱭ ᱞᱟᱦᱟᱨᱮ ᱱᱚᱜᱼᱚᱭ ᱥᱤᱢ ᱠᱚ ᱠᱚ ᱠᱩᱴᱟᱹᱢ ᱠᱚᱣᱟ ᱥᱮ ᱡᱚᱢ ᱠᱚᱣᱟ ᱡᱟᱦᱮᱨ ᱠᱚᱨᱮ ᱚᱱᱟ ᱫᱚ ᱟᱯᱮ ᱥᱮᱱ ᱫᱚ ᱦᱩᱭᱩᱜ ᱜᱮᱭᱟ ᱥᱮ ᱵᱟᱝ
ᱟᱞᱮ ᱥᱮᱱ ᱫᱚ ᱦᱩᱭᱩᱜ ᱜᱮᱭᱟ ᱪᱮᱫᱟᱜ ᱵᱟᱝᱟ ᱦᱩᱭᱩᱜᱼᱟ ᱢᱟᱜ ᱢᱚᱬᱮ ᱢᱮᱱᱟᱜ ᱟᱠᱟᱜᱼᱟᱻᱟ ᱟᱨ ᱜᱚᱴ ᱴᱟᱺᱰᱤ ᱠᱚᱨᱮ ᱡᱟᱦᱟᱸ ᱫᱚ ᱥᱤᱵ ᱠᱚᱠᱚ ᱯᱩᱡᱟᱹ ᱠᱚᱣᱟ ᱥᱮ ᱚᱱᱟᱴᱟᱝ ᱦᱚᱸ ᱦᱩᱭᱩᱜ ᱠᱟᱱᱟ ᱟᱨᱚᱻᱚ ᱥᱚᱨᱦᱟᱭ ᱯᱚᱨᱚᱵᱽ ᱠᱚᱨᱮ ᱦᱚᱸᱠᱚ ᱯᱩᱡᱟᱹ ᱵᱟᱲᱟ ᱠᱚᱣᱟ ᱟᱫᱚ
ᱦᱮᱸ
ᱵᱟᱨᱭᱟ ᱯᱮᱭᱟ ᱯᱚᱨᱚᱵᱽ ᱠᱚᱨᱮ ᱜᱮᱞᱤᱧ ᱵᱟᱲᱟᱭ ᱟᱠᱟᱜᱼᱟ ᱯᱩᱡᱟᱹ ᱠᱚᱣᱟ ᱠᱚ ᱵᱚᱸᱜᱟ ᱵᱩᱨᱩ
ᱜᱚᱝᱠᱮ ᱟᱞᱮ ᱥᱮᱱ ᱡᱮᱢᱚᱱ ᱱᱚᱜᱼᱚᱭ ᱨᱚᱦᱚᱭ ᱱᱟᱜ ᱤᱥᱴᱟᱨᱴᱚᱜᱼᱟ ᱛᱚ ᱚᱱᱟ ᱯᱩᱭᱞᱩ ᱨᱮ ᱟᱫᱚ ᱟᱹᱛᱩ ᱜᱚᱴᱟ ᱦᱚᱲ ᱨᱮᱱ ᱥᱤᱢ ᱠᱚ ᱟᱹᱜᱩ ᱠᱚᱛᱮ ᱡᱟᱦᱮᱨ ᱨᱮᱠᱚ ᱚᱱᱠᱟ ᱵᱚᱸᱜᱟ ᱠᱚᱛᱮ ᱡᱟᱛᱮ ᱱᱚᱣᱟ ᱪᱟᱥᱼᱵᱟᱥ ᱠᱚ ᱵᱷᱟᱜᱮ ᱞᱮᱠᱟ ᱦᱩᱭᱩᱜ-ᱢᱟ ᱟᱫᱚ ᱚᱱᱟ ᱠᱷᱟᱹᱛᱤᱨ ᱪᱟᱸᱫᱳ ᱵᱚᱸᱜᱟ ᱴᱷᱮᱱ ᱠᱚ ᱱᱮᱦᱚᱨᱚᱜᱼᱟ ᱥᱮ ᱡᱟᱦᱮᱨ ᱟᱭᱳ ᱴᱷᱮᱱ ᱠᱚ ᱱᱮᱦᱚᱨᱚᱜᱼᱟ ᱟᱫᱚ ᱩᱱᱠᱩ ᱜᱮ ᱟᱫᱚ ᱥᱟᱢᱮᱞᱟᱭ ᱛᱮᱠᱚ ᱡᱚᱢ ᱠᱚᱣᱟ ᱡᱚᱛᱚ ᱚᱱᱠᱟ ᱢᱤᱫᱴᱟᱹᱝ ᱦᱮᱱᱟᱜᱼᱟ ᱟᱞᱮ ᱥᱮᱱ ᱫᱚ
ᱟᱯᱮ ᱥᱮᱱ ᱫᱚ ᱚᱠᱟᱴᱟᱜ ᱢᱟᱹᱦᱱᱟᱹ ᱯᱮ ᱚᱱᱟ ᱠᱚᱫᱚ ᱯᱮ ᱠᱚᱨᱟᱣᱮᱫᱼᱟ
ᱟᱞᱮ ᱱᱚᱣᱟ ᱢᱟᱹᱦᱱᱟᱹ ᱜᱮ ᱱᱚᱣᱟ ᱢᱟᱱᱮ ᱪᱟᱥ ᱥᱚ ᱦᱳᱭ ᱱᱚᱜᱼᱚᱭ ᱡᱮᱢᱚᱱ ᱨᱚᱦᱚᱭ ᱠᱚ ᱤᱥᱴᱟᱴᱚᱜ ᱞᱟᱦᱟᱨᱮ
ᱟᱞᱮ ᱥᱮᱱ ᱫᱚ ᱚᱱᱠᱟ ᱫᱚ ᱵᱟᱝᱟᱹ ᱠᱟᱹᱴᱤᱡ ᱢᱟᱲᱟᱝ ᱧᱚᱜ ᱨᱮᱜᱮᱞᱮ ᱚᱱᱟ ᱠᱚᱫᱚᱞᱮ ᱠᱚᱨᱟᱣᱮᱫᱼᱟ ᱪᱮᱫᱟᱜ ᱥᱮ ᱱᱟᱣᱟ ᱱᱟᱣᱟ ᱦᱳᱲᱳ ᱪᱟᱣᱞᱮ ᱠᱚ ᱨᱟᱠᱟᱵᱟᱹ ᱱᱟᱶᱟ ᱱᱟᱶᱟ ᱦᱩᱲᱩ ᱪᱟᱣᱮ ᱨᱟᱠᱟᱵ ᱵᱟᱲᱟ ᱠᱟᱛᱮᱜ ᱩᱱᱤ ᱡᱩᱫᱤ ᱵᱟᱢ ᱧᱩ ᱡᱚᱢ ᱦᱚᱪᱚ ᱠᱷᱟᱱ
ᱦᱩᱸ
ᱛᱚ ᱡᱟᱦᱟᱱᱟᱜ ᱮᱴᱠᱮᱴᱚᱬᱮ ᱦᱩᱭ ᱫᱟᱲᱮᱭᱟᱜᱼᱟ ᱥᱮ ᱪᱮᱫ ᱚᱱᱟ ᱤᱭᱟᱹᱛᱮ ᱚᱱᱟ ᱤᱭᱟᱹᱛᱮ ᱢᱟᱲᱟᱝ ᱨᱮᱞᱮ ᱟᱞᱮ ᱥᱮᱱ ᱫᱚᱞᱮ ᱵᱚᱸᱜᱟ ᱵᱳᱨᱳᱭᱮᱜᱼᱟ
ᱟᱪᱪᱷᱟ
ᱟᱯᱮ ᱥᱮᱱ ᱫᱚ ᱠᱟᱹᱴᱤᱡ ᱛᱟᱭᱚᱢ ᱧᱚᱜ ᱯᱮ ᱪᱟ ᱪᱟᱥᱟ ᱵᱟᱥᱟᱭᱟ ᱥᱮ ᱚᱱᱟ ᱤᱭᱟᱹᱛᱮ ᱠᱟᱹᱴᱤᱡ ᱯᱟᱥᱮᱡ ᱚᱱᱠᱟ ᱦᱩᱭᱩᱜ ᱠᱟᱱᱟ
ᱛᱟᱭᱚᱢ ᱧᱚᱜ ᱜᱮ ᱦᱟᱸᱜ
ᱦᱳᱭ
ᱛᱟᱦᱚᱞᱮ ᱱᱚᱜᱼᱚᱭ ᱛᱚ ᱟᱵᱚ ᱟᱯᱮ ᱫᱤᱥᱚᱢ ᱫᱚ ᱛᱟᱦᱚᱞᱮ ᱥᱚᱦᱚᱨᱟᱭ ᱫᱚ ᱛᱟᱦᱚᱞᱮ ᱟ ᱤ ᱤᱝᱨᱮᱡᱤ ᱡᱟᱱᱩᱣᱟᱨᱤ ᱢᱟᱥ ᱨᱮ ᱦᱩᱭᱩᱜᱼᱟ ᱛᱟᱦᱞᱮ ᱜᱚᱢᱠᱮ
ᱡᱟᱱᱩᱣᱟᱨᱤ ᱫᱚ ᱵᱟᱝᱟ ᱡᱟᱱᱩᱣᱟᱨᱤ ᱫᱚ ᱩᱱᱠᱩ ᱤᱝᱨᱮᱡᱽ ᱦᱚᱲᱟᱜ ᱚᱠᱟᱴᱟᱱ ᱫᱚᱠᱚ ᱢᱮᱛᱟᱜ ᱠᱟᱱ ᱤᱥᱟᱹᱭ ᱫᱷᱚᱨᱚᱢᱟᱱ ᱛᱮᱠᱚ ᱢᱟᱱᱟᱣᱮᱼᱟ ᱩᱱᱠᱩ ᱜᱮᱠᱚ ᱟᱝ ᱡᱟᱱᱩᱣᱟᱨᱤ ᱢᱟᱹᱦᱱᱟᱹ ᱠᱚᱫᱚ ᱠᱚ ᱢᱱᱟᱣᱟ ᱰᱤᱥᱮᱢᱵᱚᱨ ᱡᱟᱱᱩᱣᱟᱨᱤ ᱠᱚᱫᱚ ᱟᱵᱚ ᱦᱚᱲ ᱦᱚᱯᱚᱱ ᱚᱠᱟ ᱟᱵᱚ
ᱤᱥᱟᱹᱭ ᱫᱷᱚᱨᱚᱢ ᱨᱮ ᱵᱟᱹᱱᱩᱜ ᱟᱠᱟ ᱵᱚᱱᱟ ᱥᱮ ᱩᱱᱠᱩ ᱠᱚᱜᱮ ᱱᱚᱣᱟ ᱡᱟᱱᱩᱣᱟᱨᱤ ᱰᱤᱥᱮᱢᱵᱚᱨ ᱡᱟᱱᱩᱣᱟᱨᱤ ᱢᱟ ᱱᱚᱣᱟ ᱠᱚᱫᱚ ᱵᱟᱵᱚᱱ ᱢᱟᱱᱟᱣᱮᱫᱼᱟ᱾
ᱟᱫᱚ ᱟᱸᱡᱚᱢ ᱵᱟᱲᱟ ᱠᱟᱜᱼᱟ ᱞᱤᱧ ᱟᱯᱮ ᱫᱤᱥᱚᱢ ᱫᱚ ᱱᱚᱝᱠᱟ ᱚᱱᱠᱟ ᱥᱚᱦᱨᱟᱭ ᱟᱨ ᱥᱟᱠᱨᱟᱛ ᱫᱚ ᱢᱤᱫ ᱥᱟᱶᱛᱮᱠᱚ ᱢᱟᱱᱟᱣᱮᱫᱟ
ᱥᱚᱦᱨᱟᱭ ᱟᱨ ᱥᱟᱠᱨᱟᱛ,
ᱦᱳᱭ
ᱟᱞᱮ ᱥᱮᱱ ᱫᱚ ᱥᱚᱨᱦᱟᱭ ᱟᱨ ᱥᱟᱠᱨᱟᱛ ᱫᱚ ᱢᱤᱫ ᱫᱷᱟᱱᱛᱮᱻ ᱢᱤᱫ ᱫᱷᱟᱣ ᱛᱮᱫᱚ ᱤᱱᱟᱹᱜ ᱫᱚ ᱚᱠᱟ ᱚᱠᱟ ᱡᱟᱭᱜᱟ ᱠᱚᱨᱮ ᱪᱚᱠᱚ ᱢᱟᱱᱟᱣᱮᱫᱼᱟ ᱚᱠᱟ ᱫᱚ ᱵᱟᱝᱟ ᱚᱠᱟ ᱫᱚ ᱪᱮᱫᱟᱜ ᱥᱮ ᱥᱟᱠᱨᱟᱛ ᱡᱚᱠᱷᱚᱱ ᱫᱚ ᱥᱟᱺᱜᱤᱧ ᱥᱟᱺᱜᱤᱧ ᱵᱤᱨᱼᱵᱩᱨᱩ ᱥᱮᱱ ᱠᱚ ᱪᱟᱞᱟᱣ ᱞᱮᱱᱠᱷᱟᱱ ᱥᱟᱠᱨᱟᱛ ᱩᱱᱦᱤᱞᱱ ᱫᱚ ᱵᱟᱝ ᱦᱩᱭᱩᱜᱼᱟ ᱪᱮᱫᱟᱜ ᱥᱮ
ᱥᱟᱠᱨᱟᱛ ᱦᱚᱲ ᱩᱱᱠᱩ ᱵᱟᱠᱚ ᱨᱩᱭᱟᱹᱲ ᱞᱮᱱᱠᱷᱟᱱ ᱵᱮᱡᱷᱟ ᱛᱩᱧ ᱫᱚ ᱚᱠᱚᱭᱮ ᱛᱩᱧᱟ ᱩᱱᱠᱩ ᱛᱩᱧ ᱞᱟᱭᱟ ᱥᱮ ᱚᱱᱟ ᱤᱭᱟᱹᱛᱮ ᱵᱟᱠᱚ ᱵᱟᱝ ᱦᱩᱭᱩᱜᱼᱟ ᱚᱱᱟ ᱩᱱᱞᱮᱱ ᱫᱚ ᱫᱚᱥᱟᱨ ᱞᱮᱱ ᱦᱩᱭᱩᱜᱼᱟ
ᱟᱪᱷᱟ
ᱟᱯᱮᱥᱮᱱ ᱫᱚ ᱪᱮᱫ ᱞᱮᱠᱟ
ᱟᱞᱮ ᱥᱮᱱ ᱦᱚᱸ ᱚᱱᱠᱟ ᱥᱚᱦᱨᱟᱭ ᱫᱚ ᱢᱟᱲᱟᱝ ᱛᱮᱜᱮ ᱦᱩᱭᱩᱜᱼᱟ ᱱᱚᱣᱟ ᱡᱮᱢᱚᱱ ᱞᱟᱹᱭᱟᱵᱚᱱ
ᱦᱳᱭ ᱦᱳᱭ ᱡᱟᱦᱟᱸ ᱴᱟᱱ ᱫᱚ ᱚᱱᱮ ᱥᱟᱠᱨᱟᱛ, ᱥᱟᱠᱨᱟᱛ ᱠᱷᱚᱱ ᱠᱚ ᱨᱩᱣᱟᱹᱲᱟ ᱥᱮ
ᱦᱟᱸ
ᱩᱱ ᱡᱚ ᱠᱷᱮᱱ ᱜᱮᱠᱚ ᱚᱸᱰᱮ ᱫᱚᱠᱚ ᱫᱟᱲᱮ ᱠᱚ ᱢᱟᱜ ᱠᱚᱣᱟ ᱥᱮ ᱪᱮᱫ ᱚᱱᱠᱟ᱾
ᱜᱚᱸᱠᱮ ᱛᱟᱦᱚᱞᱮ ᱞᱟᱹᱭ ᱟᱹᱞᱤᱧ ᱱᱚᱣᱟ ᱫᱟᱸᱥᱟᱭ ᱡᱮ ᱦᱩᱭᱩᱜ ᱛᱟᱵᱚᱱᱟ ᱟᱵᱚ ᱥᱚᱢᱟᱡᱽ ᱨᱮ
ᱪᱮ ᱪᱚ ᱵᱮᱱ ᱨᱚᱲ ᱠᱮᱜᱼᱟ
ᱞᱟᱹᱭᱫ ᱞᱤᱧ ᱱᱚᱭ ᱡᱮ ᱫᱟᱸᱥᱟᱭ ᱦᱩᱭᱩᱜ ᱛᱟᱵᱚᱱᱟ
ᱫᱟᱸᱥᱟᱭ ᱵᱚᱸᱜᱟ
ᱦᱮᱸ ᱫᱟᱸᱥᱟᱭ ᱵᱚᱸᱜᱟ ᱦᱩᱭᱩᱜᱼᱟ ᱚᱱᱟ ᱡᱮ ᱟᱥᱚᱞ ᱠᱟᱨᱚᱱ ᱫᱚ ᱪᱤᱠᱟᱨ ᱟᱹᱞᱤᱧ ᱟᱸᱡᱚᱢᱟ ᱟᱹᱞᱤᱧ ᱢᱟᱱᱮ ᱵᱟᱨ ᱨᱚᱠᱚᱢ ᱢᱟᱱᱮ ᱵᱟᱨ ᱨᱚᱠᱚᱢ ᱤᱛᱤᱦᱟᱥ ᱞᱤᱧ ᱟᱸᱡᱚᱢ ᱟᱠᱟᱼᱟ ᱚᱱᱠᱟᱜᱮ
ᱪᱮᱫ ᱞᱮᱠᱟ ᱠᱟᱹᱴᱤᱡ ᱧᱚᱜ ᱵᱩᱡᱷᱟᱹᱣ ᱧᱚᱜ ᱞᱤᱧ ᱵᱮᱱ ᱥᱮ
ᱡᱮᱢᱚᱱ ᱟᱹᱞᱤᱧ ᱢᱤᱫ ᱫᱟᱲᱟᱢ ᱛᱮ ᱟᱸᱡᱚᱢ ᱟᱠᱟᱫ ᱞᱤᱧ ᱡᱮᱢᱚᱱ ᱫᱟᱸᱥᱟᱭ ᱵᱚᱸᱜᱟ ᱫᱚ ᱟᱵᱚ ᱡᱮᱢᱚᱱ ᱠᱚᱨᱟᱣ ᱟᱵᱚᱱ ᱱᱚᱝᱠᱟ
ᱫᱟᱸᱥᱟᱭ ᱵᱚᱸᱜᱟ ᱫᱚ ᱟᱸᱡᱚᱢᱮᱱ ᱠᱟᱹᱴᱤᱡ ᱫᱟᱸᱥᱟᱭ ᱵᱚᱸᱜᱟ ᱫᱚ ᱫᱮᱵᱤᱨᱮ ᱠᱟᱹᱞᱤᱨᱮ ᱦᱩᱭᱩᱜᱼᱟ ᱥᱮ
ᱦᱮᱸ᱾
ᱩᱱ ᱡᱚᱠᱷᱟᱱ ᱜᱮ ᱱᱚᱣᱟ ᱠ ᱠᱚ ᱫᱚ ᱫᱟᱸᱥᱟᱭ ᱵᱚᱸᱜᱟ ᱠᱚᱫᱚ ᱠᱚ ᱠᱚᱨᱟᱣᱮᱜ-ᱟ᱾ ᱫᱟᱸᱥᱟᱭ ᱵᱚᱸᱜᱟ ᱫᱚ ᱫᱮᱵᱤ ᱨᱮ ᱵᱟᱝᱠᱷᱟᱱ ᱫᱚ ᱠᱟᱹᱞᱤ ᱨᱮ᱾ ᱚᱱᱟ ᱠᱤᱱ ᱢᱟᱥ ᱜᱮᱠᱚ ᱪᱤᱠᱟ ᱭᱮᱜ-ᱟ ᱠᱚᱨᱟᱣ ᱚᱱᱟ ᱫᱟᱸᱥᱟᱭ ᱵᱚᱸᱜᱟ ᱠᱚᱫᱚ ᱟᱨᱼᱼ ᱟᱞᱮ ᱥᱮᱱ ᱫᱚ ᱟᱯᱮ ᱥᱮᱱ ᱫᱚ ᱵᱟᱥᱮᱡ ᱡᱩᱫᱟᱹ ᱜᱮ?
ᱵᱟᱝ ᱜᱮ ᱟᱞᱮ ᱥᱮᱱ ᱦᱚᱸ ᱱᱟᱜ ᱤᱭᱟᱹ ᱫᱮᱵᱤ ᱯᱩᱡᱟᱹ ᱞᱟᱦᱟ ᱨᱮᱜᱮ ᱠᱚ
ᱦᱳᱭ ᱦᱳᱭ᱾
ᱵᱟᱨ ᱨᱚᱠᱚᱢ ᱤᱛᱤᱦᱟᱥ ᱛᱮᱸ ᱟᱧᱡᱚᱢ ᱠᱟᱜ ᱡᱮᱢᱚᱱ ᱢᱤᱫᱴᱟᱱ ᱫᱚᱼᱼ ᱩᱱᱠᱩ ᱟᱜ ᱤᱝᱨᱟᱹᱡᱽ ᱠᱚ ᱡᱟᱦᱟᱸᱭ ᱟᱛᱠᱤᱨ ᱞᱮᱫ ᱠᱚᱣᱟ ᱠᱚ ᱟᱵᱚ ᱨᱮᱱ᱾
ᱦᱳᱭ᱾
ᱟᱭᱱᱚᱢ ᱟᱨ ᱠᱟᱡᱚᱨ ᱟᱫᱚ ᱤᱱᱟᱹᱥᱼᱼ ᱥᱮᱨᱢᱟ‌ ᱫᱚᱢᱮ ᱫᱟᱜ ᱠᱮᱫ ᱛᱮ ᱚᱸᱰᱮ ᱜᱟᱰᱟ ᱨᱮᱠᱚ ᱟᱛᱩ ᱭᱮᱱᱟ ᱥᱮ ᱵᱟᱝᱼᱼ
ᱦᱚᱭ ᱦᱚᱭ᱾
ᱫᱮᱵᱤᱭᱟ ᱫᱩᱨᱜᱟᱹ᱾ ᱚᱱᱟ ᱢᱤᱫ ᱴᱟᱱᱮ ᱟᱸᱡᱚᱢ ᱠᱟᱜ-ᱟ ᱟᱨ ᱢᱤᱫ ᱴᱟᱱ ᱫᱚ ᱟᱸᱡᱚᱢ ᱟᱠᱟᱫ ᱞᱤᱧ ᱱᱚᱝᱠᱟ᱾ ᱡᱮ ᱵᱚᱸᱜᱟ ᱠᱚ ᱠᱩᱥᱤ ᱦᱚᱪᱚ ᱞᱟᱜᱤᱫ ᱮᱱᱮᱡ ᱥᱮᱨᱮᱧ ᱞᱮᱜ-ᱟ ᱠᱚ᱾
ᱮᱢ ᱟᱭᱢᱟ ᱞᱮᱠᱟ ᱛᱮ ᱱᱚᱣᱟ ᱠᱟᱹᱦᱱᱤᱼᱼ ᱠᱚ ᱵᱮᱱᱟᱣ ᱟᱠᱟᱜ-ᱟ ᱟᱵᱚ ᱦᱚᱲ ᱦᱚᱯᱚᱱᱟᱜ᱾ ᱵᱟᱨᱭᱟ ᱯᱮᱭᱟ ᱢᱤᱫᱴᱮᱡ ᱠᱟᱹᱦᱱᱤ ᱜᱮ ᱵᱟᱨᱭᱟ ᱞᱮᱠᱟ ᱛᱮ ᱯᱮᱭᱟ ᱞᱮᱠᱟ ᱛᱮᱠᱚ ᱵᱮᱱᱟᱣ ᱠᱟᱜ-ᱟ᱾ ᱚᱠᱟ ᱴᱟᱝ ᱪᱮᱜ ᱞᱮᱠᱟ ᱜᱷᱟᱴᱱᱟ ᱜᱷᱟᱴᱟᱜ ᱠᱟᱱᱟ, ᱚᱱᱠᱟ ᱜᱮ ᱥᱮ ᱠᱚ ᱵᱮᱱᱟᱣᱟ ᱥᱮ᱾ ᱟᱨ ᱥᱮᱫᱟᱭ ᱦᱟᱯᱲᱟᱢ ᱠᱚᱻᱥᱼᱼ ᱥᱮᱫᱟᱭ ᱦᱟᱯᱲᱟᱢ ᱠᱚ ᱚᱱᱠᱟ ᱜᱮ ᱡᱩᱜᱽ ᱠᱷᱚᱱᱟᱜ ᱠᱚ ᱚᱱᱟ ᱠᱚᱠᱚ ᱠᱚᱨᱟᱣ ᱟᱜᱩ ᱮᱜ-ᱟ᱾
ᱦᱮᱸ ᱟᱫᱚ ᱡᱩᱫᱼᱼ ᱡᱩᱫᱟᱹ ᱡᱩᱫᱟᱹ ᱡᱟᱭᱜᱟ ᱨᱮ ᱡᱩᱫᱟᱹ ᱡᱩᱫᱟᱹ ᱞᱮᱠᱟ ᱱᱟᱜ ᱵᱤᱱ ᱟᱸᱡᱚᱢᱟ᱾
ᱦᱳᱭ ᱦᱳᱭ᱾ ᱚᱱᱛᱮ ᱫᱚ ᱟᱯᱮ ᱥᱮ ᱱᱟᱜ ᱫᱚ ᱥᱤᱠᱬᱤᱡ ᱠᱚ ᱫᱚ ᱠᱚ ᱵᱩᱡᱷᱟᱹᱜ ᱠᱟᱱᱟ ᱥᱮ ᱵᱟᱝᱟ?
ᱦᱮᱸ ᱜᱚᱝᱠᱮ ᱥᱤᱠᱲᱤᱡ ᱠᱚᱫᱚ ᱦᱩᱭᱩᱜ ᱠᱟᱱᱟ ᱠᱚ ᱱᱮᱜ-ᱮ ᱫᱚᱢᱮ ᱜᱮᱛᱚ᱾
ᱟᱞᱮ ᱥᱮᱱ ᱫᱚ ᱟᱹᱰᱤ ᱵᱮᱥᱼᱼ ᱢᱤᱱᱟᱜ ᱟᱠᱟᱜ ᱠᱚᱣᱟ ᱱᱚᱜ-ᱚᱭ ᱵᱟᱨᱦᱮ ᱨᱮ ᱢᱮᱱᱟᱜ ᱟᱠᱟᱜ ᱞᱤᱧ ᱠᱟᱡᱟᱠ ᱠᱚᱼᱼ ᱜᱮᱨᱮᱜ ᱠᱟᱱ ᱜᱮᱨᱮᱜ ᱞᱤᱧᱟᱹ᱾
ᱦᱮᱸ ᱜᱚᱝᱠᱮ ᱟᱞᱮ ᱥᱮᱱ ᱦᱚᱸ ᱚᱱᱠᱟ ᱩᱱᱟᱹᱜ ᱫᱚ ᱵᱟᱱᱩᱜ ᱠᱚᱣᱟ, ᱪᱮᱛᱟᱱ ᱫᱚ ᱵᱟ ᱠᱚ ᱨᱟᱠᱟᱵ ᱠᱟᱱᱟ ᱠᱤᱱᱛᱩ ᱞᱟᱛᱟᱨ ᱠᱚᱨᱮ ᱫᱚᱼᱼ ᱨᱩᱢ ᱠᱚᱨᱮ ᱫᱚᱢᱮ ᱠᱚ ᱜᱮᱜᱮᱨ ᱠᱟᱱ ᱜᱮᱭᱟ ᱩᱢᱸ ᱢᱚᱥᱼᱼ ᱟᱨᱮ ᱵᱟᱝᱠᱷᱟᱱ ᱡᱟᱯᱤᱫ ᱮᱠᱟᱞ ᱜᱮ ᱵᱟᱝ ᱜᱟᱱᱚᱜ ᱠᱟᱱᱟ᱾
ᱦᱮᱸ᱾
ᱵᱟᱭᱤᱠ‌ ᱟᱨᱚ ᱜᱚᱝᱠᱮ ᱡᱚᱢ ᱵᱟᱲᱟ ᱫᱚ ᱦᱩᱭᱮᱱᱟ ᱥᱮ ᱵᱟᱝ ᱛᱟᱦᱚᱞᱮ?
ᱪᱤᱫ ᱪᱚ?
ᱡᱚᱢ ᱵᱟᱲᱟ ᱫᱚ ᱦᱩᱭᱱᱟ ᱥᱮ ᱵᱟᱝᱟ ᱟᱨ?
ᱫᱟᱠᱟ ᱠᱚᱫᱚ ᱞᱮ ᱡᱚᱢ ᱵᱟᱲᱟ ᱠᱟᱜ-ᱟ᱾ ᱱᱚᱜ-ᱚᱭ ᱱᱤᱛᱚᱜ ᱫᱚᱞᱮᱼᱼ ᱟᱹᱞᱤᱧ ᱜᱮ ᱠᱟᱹᱴᱤᱡ ᱞᱤᱧ ᱫᱩᱲᱩᱵ ᱡᱤᱨᱟᱹᱣ ᱠᱟᱱᱟ ᱥᱮ᱾
ᱟᱪᱪᱷᱟ᱾
ᱟᱨ ᱵᱟᱝᱠᱷᱟᱱ ᱫᱚ ᱡᱚᱛᱚ ᱜᱮᱠᱚ ᱡᱟᱹᱯᱤᱫ ᱵᱟᱲᱟ ᱠᱮᱜ-ᱟ᱾
ᱢᱟ ᱮᱱᱠᱷᱟᱱ ᱴᱷᱤᱠ ᱜᱮᱭᱟ ᱜᱚᱝᱠᱮ ᱛᱟᱦᱚᱞᱮ᱾
ᱴᱷᱤᱠ ᱜᱮᱭᱟ ᱢᱟ ᱮᱱᱠᱟ ᱜᱮ ᱟᱨ ᱦᱚᱸ ᱥᱚᱢᱚᱭ ᱧᱟᱢᱚᱜ ᱠᱷᱟᱡᱼᱼ
ᱦᱮᱸ ᱥᱚᱢᱼᱼ
ᱚᱱᱠᱟ ᱜᱮ ᱯᱷᱳᱱ ᱵᱟᱲᱟᱭ ᱵᱮᱱ ᱦᱟᱸᱜ᱾ ᱴᱷᱤᱠ ᱜᱮᱭᱟ ᱴᱷᱤᱠ ᱴᱷᱤᱠ ᱴᱷᱤᱠ᱾
ᱥᱟᱜᱩᱱ ᱧᱤᱫᱟᱹ ᱜᱚᱝᱠᱮ᱾
ᱴᱷᱤᱠ ᱜᱮᱭᱟ ᱢᱟ ᱫᱚᱦᱚᱭ ᱵᱮᱱ ᱛᱟᱦᱚᱞᱮ᱾
ᱦᱮᱸ ᱫᱚᱦᱚᱭ ᱫᱟᱹᱼᱼ